ᱦᱮᱞᱳᱣ
ᱦᱮᱞᱳᱣ ᱡᱚᱦᱟᱨ ᱜᱮ᱾
ᱡᱚᱦᱟᱨ ᱜᱮ᱾
ᱵᱮᱥ ᱵᱟᱲᱟ ᱜᱮᱭᱟ ᱯᱮ?
ᱦᱮᱸ ᱵᱮᱥ ᱵᱟᱲᱟ ᱜᱮᱭᱟᱞᱮ, ᱟᱯᱮ ᱫᱚ ᱚᱠᱟ ᱞᱮᱠᱟ ᱵᱮᱥ ᱵᱟᱲᱟ?
ᱟᱞᱮ ᱦᱚᱸ ᱵᱮᱥ ᱜᱮ ᱱᱮᱛᱚᱜ ᱫᱚ, ᱱᱚᱜᱼᱚᱭ ᱪᱟᱸᱫᱚ ᱫᱟᱭᱟᱛᱮ ᱵᱮᱥ ᱜᱮ ᱢᱮᱱᱟᱜ ᱞᱮᱭᱟ ᱟᱨ ᱱᱚᱝᱠᱟ ᱵᱮᱥ ᱜᱮᱵᱚᱱ ᱛᱟᱦᱮᱸ ᱞᱮᱱ ᱠᱷᱟᱱ ᱜᱮ᱾
ᱱᱟᱯᱟᱭᱚᱜᱼᱟ᱾
ᱦᱚᱭ᱾
ᱦᱳᱭ, ᱟᱯᱮ ᱥᱮᱫ ᱥᱮᱛᱩᱝ ᱠᱟᱜᱼᱟᱭ ᱚᱠᱟ ᱞᱮᱠᱟ ᱥᱮ,
ᱦᱳᱭ ᱥᱤᱛ ᱛᱩᱝ ᱫᱚ ᱟᱰᱤ ᱡᱳᱨ ᱫᱷᱟᱨᱟ ᱛᱮᱭ ᱥᱤᱛᱩᱝ ᱠᱟᱫᱼᱟ᱾ ᱱᱚᱜᱼᱚᱭ ᱵᱟᱨ ᱯᱮ ᱫᱤᱱ ᱠᱷᱚᱡ ᱫᱚ ᱦᱟᱸᱜ ᱫᱟᱜ ᱫᱚ ᱟᱹᱣᱨᱤ ᱡᱟᱹᱲᱤᱭᱟ ᱵᱚᱱᱟ᱾
ᱟᱞᱮ ᱥᱮᱫ ᱦᱚᱸ ᱚᱝᱠᱟ ᱚᱝᱠᱟᱜᱮ ᱡᱟᱦᱟᱸ, ᱵᱤᱱ ᱡᱟᱦᱟᱸᱢ ᱞᱟᱹᱭ ᱠᱮᱜᱼᱟ ᱤᱭᱟᱹ ᱵᱟᱨᱥᱤᱧ ᱵᱟᱭ ᱫᱟᱜ ᱠᱟᱫᱟ ᱚᱱᱟ ᱞᱟᱦᱟᱛᱮ ᱢᱟᱲᱟᱝ ᱫᱚᱭ ᱫᱟᱜ ᱞᱮᱫᱟ᱾ ᱡᱟᱦᱟᱸ ᱫᱚ ᱦᱳᱭᱳᱜ ᱠᱟᱱᱟ ᱦᱚᱞᱟ ᱢᱟᱸᱫᱷᱮᱨᱚᱜ ᱢᱟᱸᱫᱷᱮᱨᱚᱜ ᱮ ᱫᱟᱜ ᱟᱠᱟᱫᱟ ᱢᱟᱸᱫᱷᱮᱨ ᱞᱟᱦᱟ ᱫᱤᱱ ᱦᱚᱸᱭ ᱫᱟᱜ ᱟᱠᱟᱫᱟ᱾ ᱛᱟᱯᱚᱨ ᱱᱤᱭᱟᱹ ᱦᱚᱞᱟ ᱟᱨ ᱛᱮᱦᱤᱧ ᱫᱚ ᱠᱚᱴᱷᱤᱱ ᱡᱳᱨᱜᱮ ᱜᱚᱨᱚᱢᱮ ᱫᱚᱦᱚᱣ ᱠᱟᱜ ᱛᱟᱦᱮᱸᱭᱟ᱾ ᱟᱨ ᱠᱩᱴᱷᱤᱱ ᱡᱳᱨ ᱜᱮ ᱥᱤᱛᱩᱝ᱾
ᱚᱱᱮ ᱵᱮᱱ ᱞᱟᱹᱭ ᱠᱮᱜ ᱞᱮᱠᱟ ᱟᱹᱰᱤ ᱵᱮᱥ ᱵᱤᱱ ᱞᱟᱹᱭ ᱠᱮᱜᱼᱟ ᱱᱚᱛᱮ ᱦᱚᱸ ᱚᱱᱠᱟᱜᱮ ᱵᱟᱨ ᱯᱮ ᱫᱤᱱ ᱫᱷᱟᱨᱟ ᱫᱚ ᱱᱟᱦᱟᱜ ᱟᱹᱰᱤ ᱟᱸᱴ ᱜᱮᱭ ᱫᱟᱜ ᱠᱮᱜᱼᱟ᱾
ᱟᱸᱢᱵᱟᱵᱚᱛᱤ ᱨᱮ ᱫᱚᱢᱮ ᱡᱚᱢᱠᱟᱣᱮ ᱫᱟᱜ ᱠᱮᱜᱼᱟ ᱟᱨ ᱱᱤᱛᱚᱜ ᱫᱚ ᱦᱟᱸᱜ ᱫᱟᱜ ᱜᱤ ᱵᱟᱭ ᱡᱟᱹᱲᱤᱭᱮᱫ ᱠᱟᱱᱟ ᱨᱤᱢᱤᱞ ᱠᱚᱦᱚᱸ ᱵᱟᱭ ᱥᱟᱰᱮᱭᱮᱫ ᱠᱟᱱᱟ᱾ ᱥᱤᱛᱩᱝ ᱢᱟ ᱩᱱᱟᱹᱜ ᱡᱚᱨᱮ ᱥᱤᱛᱩᱝ ᱮᱫ ᱠᱟᱱᱟ᱾ ᱡᱮ ᱟᱹᱭᱠᱟᱹᱜ ᱠᱟᱱᱟ ᱱᱟᱦᱟᱜ ᱛᱟᱹᱱᱟᱹᱜ ᱡᱩᱨ ᱪᱚ ᱫᱟᱜ ᱦᱤᱡᱩᱜᱚᱜᱼᱟ᱾ ᱢᱮᱱᱠᱷᱟᱱ ᱫᱟᱜ ᱜᱮ ᱟᱹᱣᱨᱤ ᱡᱟᱹᱲᱤ ᱵᱚᱱᱟ᱾ ᱛᱚᱞᱟ ᱠᱚᱫᱚ ᱯᱮ ᱜᱤᱰᱤ ᱠᱮᱜᱼᱟ?
ᱵᱟᱝᱟ ᱟᱨᱤᱭᱟᱜᱼᱟ, ᱛᱮ ᱛᱮᱦᱮᱧᱚᱜ, ᱛᱮᱦᱮᱧᱚᱜ ᱠᱚ ᱪᱟᱞᱟᱣ ᱞᱮᱱ ᱛᱟᱞᱮᱭᱟ ᱵᱟᱹᱫ ᱢᱮᱱᱠᱷᱟᱱ ᱤᱧ ᱫᱚ ᱵᱟᱹᱧ ᱪᱟ ᱠᱟᱹᱱᱟᱹᱧ ᱤᱧᱫᱚ ᱚᱲᱟᱜ ᱨᱮᱜᱤᱧ ᱛᱟᱦᱮᱸ ᱠᱟᱱᱟ, ᱪᱟᱞᱟᱣ ᱞᱮᱱᱟ ᱠᱚ ᱩᱝᱠᱩ ᱚᱲᱟᱜ ᱨᱮᱱ ᱵᱟᱵᱟ ᱛᱟᱠᱚ ᱪᱟᱞᱟᱣ ᱞᱮᱱᱟ ᱠᱚ, ᱵᱟᱹᱫᱽ ᱠᱚ ᱪᱟᱞᱟᱣ ᱞᱮᱱᱟ ᱦᱚᱲ ᱤᱫᱤ ᱠᱟᱛᱮᱜ ᱟᱫᱚ ᱠᱚ ᱜᱤᱰᱤ ᱠᱟᱜᱼᱟ ᱥᱮ ᱵᱟᱝᱟ ᱠᱩᱞᱤ ᱞᱮᱫ ᱠᱚᱣᱟ ᱟᱫᱚ, ᱩᱱᱟᱹᱜ ᱴᱟᱜ ᱫᱚ ᱵᱟᱹᱧ ᱠᱩᱞᱤ ᱞᱮᱫ ᱠᱚᱣᱟ ᱡᱮ ᱜᱤᱰᱤ ᱚᱱᱟ ᱩᱫᱽᱫᱮᱥᱥᱚ ᱠᱟᱛᱮᱜ ᱠᱚ ᱪᱟᱞᱟᱣ ᱠᱟᱱᱟᱭ, ᱪᱟᱞᱟᱣ ᱞᱮᱱᱟ ᱠᱚ ᱜᱤᱰᱤ ᱨᱮᱱᱟᱜ ᱥᱚᱢᱵᱷᱚᱵ ᱚᱱᱟᱜᱮ ᱜᱤᱰᱤ ᱠᱟᱫᱟ ᱠᱚ ᱢᱚᱱᱮ ᱦᱚᱭ᱾ ᱛᱮᱦᱮᱧ ᱜᱤᱰᱤ ᱦᱩᱭᱱᱟ, ᱟᱫᱚ ᱡᱩᱫᱤᱧ ᱦᱚᱞᱟ ᱢᱟᱸᱫᱷᱮᱨ ᱫᱚ ᱫᱟᱜ, ᱢᱟᱸᱦᱫᱮ ᱨᱮ ᱫᱟᱜ ᱠᱮᱫᱟ ᱛᱚ ᱟᱫᱚ ᱦᱚᱞᱟ ᱫᱚ ᱵᱟᱝ ᱜᱟᱱ ᱞᱮᱱᱟ᱾
ᱦᱚᱭ, ᱟᱞᱮ ᱦᱚᱸ ᱚᱝᱠᱟᱜᱤ ᱪᱮᱫᱞᱮᱠᱟ ᱟᱵᱮᱱ ᱵᱮᱱ ᱞᱟᱹᱭ ᱠᱮᱜᱼᱟ᱾ ᱛᱚᱞᱟ ᱠᱚᱫᱚ ᱱᱟᱦᱟᱜ ᱜᱤᱰᱤ ᱫᱚ ᱦᱩᱭ ᱠᱟᱱ ᱜᱮᱭᱟ, ᱦᱟᱱᱮ ᱟᱸᱢᱵᱟᱵᱚᱛᱤ ᱞᱟᱦᱟᱨᱮ ᱡᱟᱦᱟᱸ ᱫᱚᱞᱤᱧ ᱞᱟᱹᱭᱟ ᱵᱟᱹᱫᱽ ᱠᱚ ᱱᱟᱦᱟᱜ ᱟᱨ ᱵᱟᱹᱭᱦᱟᱹᱲ ᱠᱚᱫᱚ ᱱᱟᱦᱟᱜ ᱵᱟᱝ ᱜᱮᱰᱮ ᱦᱩᱭ ᱠᱟᱱᱟ, ᱱᱚᱜᱼᱚᱭ ᱦᱟᱸᱜ ᱵᱤᱞᱚᱢ ᱜᱤ ᱜᱤᱰᱤ ᱦᱩᱭᱩᱜ ᱠᱟᱱᱟ᱾ ᱟᱨ ᱱᱟᱦᱟᱜ ᱛᱤᱱᱟᱹᱜ ᱪᱚ ᱵᱤᱞᱚᱢᱚᱜᱼᱟ ᱦᱟᱸᱜ, ᱟᱨ ᱱᱤ ᱱᱤᱛᱚᱜ ᱫᱚ ᱦᱟᱸᱜ ᱵᱚᱱ ᱵᱤᱞᱚᱢ ᱧᱚᱜᱚᱜ ᱜᱮᱭᱟ, ᱮᱱᱛᱮᱜ ᱱᱚᱜᱼᱚᱭ ᱱᱤᱛᱚᱜ ᱛᱚᱞᱟ ᱜᱤᱰᱤ ᱦᱩᱭᱩᱜ ᱠᱷᱟᱡ ᱫᱚ ᱦᱟᱸᱜ ᱛᱷᱚᱲᱟ᱾ ᱵᱤᱞᱚᱢ ᱧᱚᱜᱚᱜ ᱜᱮᱭᱟ ᱨᱚᱦᱚᱭ ᱠᱚ ᱞᱟᱹᱜᱤᱫ, ᱱᱤᱛᱚᱜ ᱚᱱᱟ ᱡᱟᱱᱟᱢᱚᱜ ᱛᱟᱵᱚᱱᱟ, ᱦᱮᱸᱥᱮ᱾
ᱦᱳᱭ
ᱦᱳᱭ, ᱟᱹᱞᱤᱧᱟᱜ ᱵᱮᱥ ᱜᱮ ᱟᱸᱡᱚᱢᱚᱜ ᱠᱟᱱᱟ? ᱢᱮᱱ ᱫᱟᱞᱤᱧ ᱟᱹᱞᱤᱧᱟᱜ ᱨᱚᱲ ᱵᱮᱥᱜᱮ ᱟᱸᱡᱚᱢᱚᱜ ᱠᱟᱱᱟ ᱛᱚ?
ᱦᱮᱸ ᱵᱮᱥ ᱜᱮ ᱟᱸᱡᱚᱢᱚᱜ ᱠᱟᱱᱟ ᱟᱨ ᱟᱞᱤᱧᱟᱜ?
ᱦᱳᱭ ᱟᱵᱮᱱᱟᱜ ᱦᱚᱸ, ᱡᱟᱦᱟᱱᱟᱜ ᱚᱱᱠᱟ ᱵᱟᱝ ᱟᱸᱡᱚᱢᱚᱜ ᱠᱟᱱᱟ ᱛᱷᱚᱨ ᱮᱴᱟᱜᱟᱜ?
ᱵᱟᱝᱼᱟ! ᱟᱞᱤᱧᱟᱜ ᱵᱤᱱ ᱟᱸᱡᱚᱢ ᱫᱟ?
ᱵᱟᱝ ᱜᱮ! ᱵᱮᱥ ᱜᱮ ᱟᱸᱡᱚᱢᱚᱜ᱾ ᱵᱟᱱᱟ ᱦᱚᱲᱟᱜ ᱵᱮᱥ ᱜᱮ ᱛᱟᱞᱟᱝᱼᱟ, ᱦᱳᱭ ᱢᱟᱡᱟᱱ ᱫᱟᱠᱟ ᱠᱚᱫᱚ ᱯᱮ ᱡᱚᱢ ᱠᱮᱜᱼᱟ?
ᱵᱟᱝᱼᱟ! ᱛᱩᱯᱩ ᱠᱟᱛᱮᱜ ᱡᱚᱢ ᱦᱩᱭᱩᱜᱼᱟ, ᱠᱟᱴᱤᱡ ᱯᱚᱨᱮ ᱟᱨ ᱟᱯᱮ ᱫᱚ?
ᱦᱳᱭ ᱚᱱᱠᱟ ᱜᱮ ᱛᱩᱯᱩ ᱠᱟᱛᱮᱫ ᱜᱮ ᱱᱟᱦᱟᱜ, ᱟᱫᱚ ᱛᱩᱯᱩᱱ ᱵᱟᱲᱟ ᱫᱚ ᱦᱳᱭ ᱠᱟᱱ ᱜᱮᱭᱟ, ᱱᱤᱛᱚᱜ ᱱᱟᱦᱟᱜ᱾
ᱢᱟᱸᱡᱟᱱ ᱫᱟᱠᱟ ᱜᱮ ᱱᱟᱦᱟᱜ ᱟᱹᱣᱨᱤ ᱵᱚᱱ ᱡᱚᱢᱟ, ᱟᱫᱚ ᱚᱱᱟ ᱞᱟᱦᱟ ᱨᱮᱞᱤᱧ ᱞᱟᱹᱭᱠᱮᱜᱼᱟ ᱠᱤ ᱛᱷᱚᱲᱟ ᱜᱟᱱ ᱮᱯ ᱞᱤᱧ ᱪᱮᱠ ᱧᱚᱜ ᱞᱮᱜᱮ᱾ ᱟᱫᱚᱞᱤᱧ ᱧᱮᱞ ᱠᱮᱜᱼᱟ ᱠᱤ ᱯᱷᱤᱨᱤ ᱜᱮ ᱢᱮᱱᱟᱜ ᱵᱮᱱᱟ ᱥᱮ ᱟᱭᱢᱟ ᱦᱚᱲ ᱯᱷᱤᱨᱤᱜᱤ ᱢᱮᱱᱟᱜ ᱠᱚᱣᱟ᱾ ᱟᱫᱚᱞᱤᱧ ᱦᱩᱫᱤᱥ ᱱᱟ- ᱠᱤ ᱛᱷᱚᱲᱟ ᱜᱟᱱ ᱞᱤᱧ ᱨᱚᱯᱚᱲ ᱧᱚᱜ ᱞᱮᱱ ᱜᱮ᱾
ᱚᱱᱟ ᱚᱱᱟ ᱦᱚᱸ ᱱᱟᱯᱟᱭ ᱜᱮ, ᱛᱟᱦᱞᱮ ᱚᱲᱟᱜ ᱦᱚᱲ ᱠᱚ ᱪᱮᱫ ᱠᱚ ᱪᱤᱠᱟᱭᱟ?
ᱦᱳᱭ ᱚᱲᱟᱜ ᱦᱚᱲ ᱫᱚ ᱡᱟᱦᱱᱟᱜ ᱫᱚ ᱪᱮᱫ ᱦᱚᱸ ᱵᱟᱝ ᱜᱮ, ᱱᱚᱜᱼᱚᱭ ᱪᱟᱥᱟ ᱵᱟᱥᱟ ᱜᱮ᱾ ᱟᱨ ᱪᱟᱥᱟ-ᱵᱟᱥᱟ ᱜᱮ ᱵᱚᱱ ᱪᱟᱥᱚᱜ ᱠᱟᱱᱟ᱾ ᱦᱳᱭ ᱱᱟᱯᱟᱭ ᱜᱮ ᱱᱤᱛᱚᱜ ᱫᱚ, ᱡᱚᱛᱚ ᱜᱮ ᱱᱟᱯᱟᱭ ᱜᱮ ᱢᱮᱱᱟᱜ ᱠᱚᱣᱟ᱾ ᱦᱳᱭ!
ᱱᱟᱯᱟᱭ ᱠᱚ ᱛᱟᱦᱮᱸ ᱞᱮᱱ ᱠᱷᱟᱱ ᱜᱮ, ᱱᱟᱯᱟᱭ ᱜᱮ ᱡᱚᱛᱚ ᱜᱮ᱾
ᱦᱳᱭ! ᱟᱹᱰᱤ ᱵᱮᱥ, ᱟᱹᱰᱤ ᱵᱮᱥ ᱟᱨ ᱱᱚᱣᱟ ᱥᱤᱛᱩᱝ ᱨᱮᱫ- ᱫᱚ ᱞᱤᱧ ᱞᱟᱹᱭᱟ ᱡᱮ ᱱᱤᱭᱟᱹ ᱥᱤᱛᱩᱝ ᱨᱮᱫᱚ ᱩᱱᱟᱹᱜ ᱦᱚᱸ ᱮᱠᱫᱚᱢ ᱵᱟᱝ ᱠᱟᱹᱢᱤ ᱫᱚᱨᱠᱟᱨ ᱠᱟᱱᱟ, ᱦᱳᱭ ᱥᱮ᱾ ᱡᱟᱦᱟᱸ ᱛᱚᱞᱟ ᱠᱚ ᱮᱨ ᱵᱷᱳᱨ- ᱵᱷᱳᱨ ᱨᱮ ᱪᱟᱞᱟᱜ ᱦᱩᱭᱩᱜᱼᱟ ᱟᱨ ᱵᱮᱞᱟ ᱨᱟᱠᱟᱵ ᱥᱟᱶᱛᱮ ᱦᱤᱡᱩᱜ ᱦᱩᱭᱩᱜᱼᱟ, ᱪᱮᱫᱟᱜ ᱥᱮ ᱡᱩᱫᱤ ᱜᱚ-ᱵᱟᱵᱟ ᱦᱚᱸ ᱩᱱᱟᱹᱜ ᱥᱤᱛᱩᱝ ᱠᱚ ᱠᱟᱹᱢᱤᱭᱟ᱾ ᱮᱱᱠᱷᱟᱱ ᱨᱩᱣᱟᱹ ᱟᱡᱟᱨ ᱠᱚ ᱜᱚᱡ ᱮᱢᱟᱱ ᱛᱟᱱᱮᱡᱚᱜᱼᱟ, ᱦᱳᱭ ᱥᱮ᱾ ᱟᱹᱰᱤ ᱟᱸᱴ ᱜᱮ ᱥᱤ- ᱥᱤᱛᱩᱝ ᱮᱜ ᱠᱟᱱᱟ᱾ ᱩᱱᱟᱹᱜ ᱥᱤᱛᱩᱝ ᱫᱚ ᱱᱚᱜᱼᱚᱭ ᱦᱟᱸᱜ ᱱᱤᱭᱟᱹ ᱵᱚᱪᱷᱚᱨ ᱜᱮᱵᱚᱱ ᱧᱮᱞᱮᱜᱼᱟ, ᱱᱚᱛᱮ ᱫᱚ᱾ ᱩᱱᱟᱹᱜ ᱞᱟᱦᱟ ᱫᱚ ᱚᱱᱠᱟ ᱫᱚ ᱥᱤᱛᱩᱝ ᱵᱟᱝ ᱦᱩᱭᱩᱜ ᱠᱟᱱ ᱛᱟᱦᱮᱸᱱᱟ᱾ ᱟᱫᱚ ᱱᱤᱭᱟᱹ ᱫᱷᱟᱣ ᱦᱳᱭ! ᱦᱳᱭ! ᱟᱹᱰᱤ ᱵᱮᱥ ᱵᱤᱱ ᱞᱟᱹᱭᱮᱫ ᱠᱟᱱᱟ, ᱱᱚᱜᱼᱚᱭ ᱟᱵᱤᱱ ᱪᱮᱫᱠᱟ ᱵᱤᱱ ᱞᱟᱹᱭ ᱠᱮᱫᱟ᱾ ᱛᱚ ᱚᱱᱠᱟ ᱜᱮ ᱟᱞᱮ ᱥᱮᱱ ᱦᱚᱸ, ᱟᱹᱰᱤ ᱡᱳᱨ ᱫᱷᱟᱨ ᱜᱮ ᱥᱤᱛᱩᱝ ᱮᱫ ᱠᱟᱱᱟ᱾ ᱟᱫᱚ ᱱᱚᱝᱠᱟ ᱥᱤᱛᱩᱝ ᱛᱮᱫᱚ ᱜᱟᱹᱭ-ᱰᱟᱝᱨᱤ ᱠᱚᱦᱚᱸ ᱪᱤᱠᱟ ᱵᱚᱱ ᱜᱩᱯ- -ᱯᱤ ᱠᱚᱣᱟ ᱟᱨ ᱱᱚᱝᱠᱟ ᱥᱤᱛᱩᱝ ᱨᱮ ᱫᱚ ᱥᱟᱦᱟᱱ ᱥᱟᱠᱟᱢ ᱦᱚᱸ ᱪᱮᱠᱟ ᱵᱚᱱ ᱡᱟᱹᱦᱤ ᱫᱟ᱾
ᱦᱳᱭ!
ᱩᱱᱟᱹᱜ ᱥᱤᱛᱩᱝ ᱨᱮ ᱩᱰᱩᱠᱚᱜ, ᱩᱰᱩᱠᱚᱜ ᱦᱚᱸ ᱟᱹᱰᱤ ᱢᱩᱥᱠᱤᱞ ᱜᱮ ᱵᱩᱡᱷ- ᱵᱩᱡᱷᱟᱹᱜ ᱠᱟᱱᱟ ᱟᱨ ᱵᱟᱵᱚᱱ ᱩᱰᱩᱠ ᱞᱮᱱ ᱨᱮ ᱦᱚᱸ, ᱟᱵᱚ ᱥᱟᱱᱛᱟᱲ ᱦᱚᱲᱟᱜ ᱫᱚ ᱵᱟᱝ ᱦᱩᱭᱩᱜ
ᱩᱰᱩᱠ ᱟᱫᱟ ᱚᱱᱟ ᱩᱰᱩᱠ ᱠᱚᱨ ᱛᱮ ᱜᱮᱞᱮ ᱢᱟᱱᱮ ᱱᱚᱣᱟ ᱫᱚ ᱦᱩᱭᱩᱜ ᱠᱟᱱᱟ, ᱪᱷᱟᱛᱟ ᱡᱟᱦᱟᱸ ᱠᱤ ᱵᱚᱞᱮ ᱪᱷᱟ- ᱛᱟ ᱠᱚ ᱵᱮᱵᱚᱦᱟᱨ ᱠᱟᱛᱮᱫ ᱪᱷᱟᱲᱟ ᱚᱰᱩᱠ ᱵᱟᱝ ᱜᱟᱱᱚᱜ ᱠᱟᱱᱟ ᱛᱚ᱾ ᱦᱤᱛᱚᱜ ᱫᱚ ᱟᱨ
ᱦᱳᱭ ᱦᱳᱭ ᱟᱨ ᱪᱷᱟᱛᱟ ᱠᱚᱦᱚᱸ ᱱᱟᱦᱟᱜ ᱮᱱᱛᱮ ᱪᱷᱟᱛᱟ ᱠᱚᱦᱚᱸ ᱛᱤᱱᱟᱹᱜ ᱮ ᱩᱢᱩᱞ ᱫᱟᱲᱮᱭᱟᱵᱮᱱᱟ, ᱦᱳᱭ ᱥᱮ᱾ ᱚᱱᱟ ᱛᱮᱦᱚᱸ ᱵᱷᱟᱵᱽ ᱜᱮ ᱟᱹᱭᱠᱟᱹᱜᱼᱟ᱾
ᱦᱮᱸ ᱵᱷᱟᱵᱽ ᱜᱮ ᱟᱹᱭᱠᱟᱹᱜᱼᱟ᱾ ᱱᱤᱛᱚᱜ ᱫᱟᱨᱮ ᱩᱢᱩᱞ ᱨᱮᱞᱤᱧ ᱫᱩᱲᱩᱵ ᱟᱠᱟᱱᱟ, ᱡᱮᱢᱚᱱ ᱱᱤᱛᱚᱜ ᱦᱚᱭᱮᱫ- ᱛᱮ ᱱᱟᱯᱟᱭ ᱵᱩᱡᱷᱟᱹᱜ ᱠᱟᱱᱟ, ᱡᱩᱫᱤ ᱵᱟᱭ ᱦᱚᱭᱟ ᱜᱩᱢ- ᱛᱟᱦᱚᱞᱮ ᱪᱮᱫ ᱞᱮᱠᱟ ᱵᱩᱡᱷᱟᱹᱜᱼᱟ, ᱛᱟᱦᱚᱞᱮ ᱠᱟᱹᱴᱤᱡ ᱞᱟᱹᱭᱵᱤᱱ ᱦᱮᱸᱥᱮ? ᱱᱟᱯᱟᱭ ᱵᱩᱡᱷᱟᱹᱜ ᱠᱟᱱᱟ, ᱱᱤᱛᱳᱜ ᱦᱚᱭ ᱮᱫ ᱛᱮ᱾
ᱢᱤᱫ ᱜᱷᱟᱹᱲᱤᱡ ᱫᱚ ᱱᱟᱯᱟᱭ ᱜᱮ ᱵᱩᱡᱷᱟᱹᱜᱼᱟ᱾ ᱢᱮᱱᱠᱷᱟᱱ ᱦᱟᱸᱜ ᱛᱟᱨᱟᱥᱤᱧ ᱫᱷᱟᱨᱟ ᱠᱚᱫᱚ ᱦᱟᱸᱜ ᱩᱱᱟᱹᱜ ᱜᱷᱟᱹᱲᱤᱡ ᱫᱚ ᱫᱟᱨᱮ ᱵᱩᱴᱟᱹᱨᱮ ᱛᱟᱦᱮᱸ ᱠᱚᱦᱚᱸ ᱵᱟᱭ ᱜᱟᱱᱚᱜ᱾ ᱠᱟᱱᱟ ᱵᱟᱹᱭ ᱵᱟᱹᱭ ᱛᱮ ᱦᱟᱸᱜ ᱦᱚᱭ ᱠᱚᱦᱚᱸ ᱞᱚᱞᱚᱜ-ᱟ ᱦᱟᱸᱜ᱾ ᱦᱩᱸ ᱟᱫᱚ ᱚᱱᱮ ᱚᱱᱟ ᱞᱮᱠᱟᱛᱮ᱾
ᱦᱳᱭ ᱟᱨ ᱱᱤᱛᱳᱜ ᱢᱟᱛᱚ ᱯᱟᱝᱠᱷᱟ ᱠᱚᱨᱮᱜ ᱛᱟᱦᱮᱸ ᱦᱚᱸ ᱱᱟᱯᱟᱭ ᱵᱟᱝ ᱵᱩᱡᱷᱟᱹᱜ ᱠᱟᱱᱟ ᱫᱟᱨᱮ ᱩᱢᱩᱞ ᱠᱷᱟᱱ ᱫᱚ ᱢᱟᱱᱮ ᱯᱟᱝᱠᱷᱟ ᱠᱷᱚᱱ ᱫᱟᱜ ᱯᱟᱝᱠᱷᱟ ᱠᱷᱚᱱ ᱫᱚ ᱫᱟᱨᱮ ᱩᱢᱩᱞ ᱜᱮ ᱱᱟᱯᱟᱭᱚᱜ-ᱟ᱾
ᱦᱳᱭ ᱦᱳᱭ ᱦᱳᱭ ᱟᱹᱰᱤ ᱵᱮᱥ ᱵᱮᱱ ᱞᱟᱹᱭ ᱠᱮᱫ-ᱟ ᱯᱟᱝᱠᱷᱟ ᱨᱮ ᱥᱟᱨᱟ ᱜᱷᱟᱹᱲᱤᱡ ᱛᱟᱦᱮᱱ ᱦᱚᱸ ᱵᱟᱝ ᱴᱷᱤᱠ ᱠᱟᱱᱟ᱾
ᱪᱮᱫᱟᱜ ᱥᱮ ᱚᱱᱟ ᱫᱚ ᱟᱵᱚ ᱵᱤᱡᱽᱞᱤ ᱛᱮᱵᱚᱱ ᱧᱟᱢᱮᱫ ᱠᱟᱱᱟ ᱦᱳᱭᱥᱮ᱾
ᱦᱳᱭ
ᱟᱨ ᱵᱤᱡᱽᱞᱤ ᱛᱮᱵᱚᱱ ᱧᱟᱢᱮᱫ ᱠᱟᱱᱟ ᱟᱨ ᱫᱟᱨᱮ ᱨᱮᱱᱟᱜ ᱦᱟᱣᱟ ᱡᱟᱦᱟᱸ ᱵᱚᱱ ᱧᱟᱢᱮᱫ ᱠᱟᱱᱟ ᱠᱟᱱᱟ ᱚᱱᱟ ᱫᱚ ᱮᱠᱫᱚᱢ ᱥᱩᱫᱽ ᱫᱚ ᱵᱚᱞᱮ ᱮᱠᱫᱚᱢ ᱥᱩᱫᱽ ᱦᱚᱭ ᱵᱚᱱ ᱧᱟᱢᱮᱫ ᱠᱟᱱᱟ ᱦᱳᱭᱥᱮ᱾
ᱦᱳᱭ ᱦᱳᱭ
ᱦᱳᱭ ᱟᱫᱚ ᱱᱮᱛᱟᱨ ᱫᱚ ᱪᱮᱫ ᱱᱟᱦᱟᱜ ᱦᱩᱭᱩᱜ ᱠᱟᱱᱟ ᱱᱚᱜ-ᱚᱭ ᱱᱚᱝᱠᱟ ᱤᱭᱟᱹᱜᱮ ᱫᱟᱜ ᱫᱟᱜ ᱦᱚᱸ ᱱᱚᱜ-ᱚᱭ ᱱᱚᱝᱠᱟ ᱢᱚᱡᱽ ᱛᱮ ᱵᱟᱭ ᱫᱟᱜ ᱮᱜ ᱠᱟᱱᱛᱮ ᱨᱮᱭᱟᱲ ᱵᱟᱝ ᱵᱩᱡᱷᱟᱹᱜ ᱠᱟᱱᱟ ᱟᱨ ᱫᱟᱨᱮ ᱠᱚᱦᱚᱸ ᱚᱱᱠᱟ ᱵᱟᱵᱚᱱ ᱨᱚᱦᱚᱭᱮᱫ ᱠᱟᱱᱟ ᱥᱮ ᱛᱤᱱᱟᱹᱜ ᱵᱟᱵᱚᱱ ᱨᱚᱦᱚᱭᱫᱟ ᱚᱱᱟ ᱠᱷᱚᱡ ᱡᱟᱹᱥᱛᱤ ᱵᱚᱱ ᱢᱟᱜ ᱮᱫ ᱠᱟᱱᱟ᱾
ᱦᱳᱭ ᱛᱤᱱᱟᱹᱜ ᱵᱟᱵᱚᱱ ᱨᱚᱦᱚᱭ ᱫᱟ ᱡᱟᱹᱥᱛᱤ ᱚᱱᱟ ᱠᱷᱚᱱ ᱵᱚᱱ ᱢᱟᱜ ᱫᱟ᱾
ᱦᱳᱭ ᱟᱫᱚ ᱟᱞᱤᱧ ᱞᱤᱧ ᱞᱟᱹᱭᱟ ᱵᱚᱞᱮ ᱛᱤᱱᱟᱹᱜ ᱵᱚᱱ ᱢᱟᱜᱮᱫ-ᱟᱥᱮ ᱵᱚᱞᱮ ᱚᱱᱟ ᱞᱮᱠᱟ ᱫᱷᱟᱨᱟᱛᱮ ᱵᱚᱞᱮ ᱡᱟ ᱵᱚᱪᱷᱚᱨ ᱜᱮ ᱵᱚᱞᱮ ᱡᱟᱹᱥᱛᱤ ᱵᱟᱝ ᱨᱮᱦᱚᱸ ᱯᱩᱱᱭᱟ ᱢᱚᱬᱮ ᱜᱚᱴᱮᱡ ᱵᱚᱱ ᱨᱚᱦᱚᱭ ᱫᱟᱲᱮ ᱞᱮᱠᱟᱱ ᱚᱱᱟ ᱦᱚᱸ ᱟᱹᱰᱤ ᱵᱮᱥᱚᱜᱚᱜ-ᱟ ᱦᱳᱭᱥᱮ᱾
ᱦᱳᱭ
ᱡᱮᱢᱚᱱ ᱱᱮᱛᱟᱨ ᱫᱚ ᱟᱭᱢᱟ ᱞᱮᱠᱟᱱ ᱫᱟᱨᱮ ᱠᱚ ᱟᱫ ᱪᱟᱵᱟᱜ ᱠᱟᱱᱟ ᱟᱞᱤᱧ ᱧᱩᱛᱩᱢ ᱞᱤᱧ ᱞᱟᱹᱭᱟ ᱯᱟᱥᱮᱡ ᱵᱮᱱ ᱵᱩᱡᱟ ᱥᱮ ᱵᱟᱵᱮᱱ ᱵᱩᱡᱟ ᱡᱮᱢᱚᱱ ᱠᱟᱹᱣᱦᱟᱹ ᱫᱟᱨᱮ ᱠᱚ ᱦᱩᱭᱱᱟ ᱞᱟᱹᱴᱩᱣᱟᱜ ᱡᱚᱡᱚ ᱫᱟᱨᱮ ᱠᱚ ᱦᱩᱭᱱᱟ ᱞᱟᱹᱴᱩᱣᱟᱜ᱾
ᱦᱳᱭ
ᱦᱳᱭ ᱢᱟᱛᱠᱚᱢ ᱫᱟᱨᱮ ᱠᱚ ᱦᱩᱭᱱᱟ ᱡᱮᱢᱚᱱ ᱡᱚᱡᱚ ᱫᱟᱨᱮ ᱫᱚ ᱟᱹᱰᱤ ᱡᱤᱭᱟᱹᱲ ᱟᱹᱰᱤ ᱨᱮᱭᱟᱲ ᱟᱹᱰᱤ ᱵᱮᱥᱮ ᱦᱳᱭᱟ ᱦᱳᱭᱥᱮ᱾
ᱦᱳᱭ